ᱦᱮᱸ
ᱦᱮᱸ ᱦᱮᱸ ᱟᱸᱡᱚᱢᱚᱜ ᱠᱟᱱ ᱛᱟᱞᱤᱧᱟ ᱨᱚᱲ ᱾
ᱦᱮᱸ ᱟᱸᱡᱚᱢᱚᱜ ᱠᱟᱱ ᱛᱟᱵᱤᱱᱟ ᱱᱟᱯᱟᱭ ᱜᱮ ᱾
ᱟᱪᱪᱷᱟ ᱟᱪᱪᱷᱟ, ᱟᱵᱤᱱᱟᱜ ᱦᱚᱸ ᱟᱸᱡᱚᱢᱚᱜ ᱠᱟᱱᱟ ᱟᱰᱤ ᱱᱟᱯᱟᱭ ᱜᱮ ᱾
ᱦᱮᱸ
ᱦᱳᱭ, ᱟᱫᱚ ᱪᱮᱜ ᱠᱚᱵᱤᱱ ᱪᱤᱠᱟᱹᱜᱼᱟ ᱱᱤᱛᱚᱜ ᱫᱚ ᱛᱟᱦᱟᱞᱮ?
ᱱᱚᱜᱼᱚᱭ ᱱᱤᱛᱚᱜ ᱫᱚ ᱱᱟᱜ ᱪᱮᱫ ᱠᱚᱦᱚᱸ ᱵᱟᱝᱞᱤᱧ ᱪᱤᱠᱟᱹᱜᱼᱟ ᱫᱩᱲᱩᱵ ᱵᱟᱲᱟ ᱦᱩᱭ ᱠᱟᱱᱟ ᱾
ᱦᱚᱭ ᱛᱚ ᱾ ᱟᱫᱚ ᱦᱟᱸᱜ ᱱᱤᱭᱟᱹ ᱡᱟᱹᱯᱩᱜ ᱨᱮᱫᱚ ᱟᱨᱚ ᱪᱮᱫ ᱵᱤᱱ ᱪᱤᱠᱟᱹᱭᱟ ᱱᱤᱛᱚᱜ ᱫᱚ ᱦᱟᱸᱜ ᱥᱤᱛᱩᱝ ᱦᱚᱸ ᱛᱚ ᱵᱟᱭ ᱥᱤᱛᱩᱝ ᱮᱫᱟ ᱾
ᱦᱮᱸ
ᱦᱮᱸ ᱟᱫᱚ ᱵᱟᱠᱷᱟᱡ ᱟᱞᱮ ᱥᱮᱫ ᱫᱚ ᱦᱟᱸᱜ ᱚᱱᱠᱟ ᱥᱤᱛᱩᱝ ᱦᱚᱸ ᱵᱟᱭ ᱥᱤᱛᱩᱝ ᱮᱫᱟ ᱵᱟᱠᱷᱟᱜᱼᱼ ᱟᱞᱮ ᱫᱚ ᱵᱤᱨ ᱫᱤᱥᱚᱢ ᱦᱚᱲ ᱛᱚ ᱟᱫᱚ ᱱᱤᱛᱚᱜ ᱠᱷᱚᱱ ᱜᱮ ᱥᱟᱠᱟᱢ ᱠᱚᱫᱚ ᱦᱟᱸᱜ ᱞᱮ ᱦᱮᱡ ᱡᱟᱣᱨᱟ ᱠᱟᱜ ᱜᱮᱭᱟ ᱟᱫᱚᱼᱼ ᱨᱚᱜ ᱡᱟᱣᱨᱟ ᱠᱟᱜᱼᱟ ᱞᱮ ᱫᱚᱦᱚ ᱠᱟᱜᱼᱟ ᱞᱮ ᱾ ᱦᱮᱸ ᱟᱫᱚ ᱦᱟᱸᱜ ᱱᱤᱛᱚᱜ ᱫᱚ ᱚᱲᱟᱜ ᱠᱚᱨᱮ ᱜᱮ ᱵᱟᱝ? ᱦᱚᱭ ᱛᱚ ᱟᱫᱼᱼ
ᱱᱤᱛᱚᱜ ᱫᱚ ᱱᱟᱜ ᱠᱷᱟᱱ ᱚᱲᱟᱜ ᱠᱚᱨᱮ ᱜᱮ ᱦᱮᱱᱟᱜ ᱠᱟᱜ ᱞᱮᱭᱟ ᱾
ᱦᱳᱭ ᱦᱳᱭ ᱟᱫᱚ ᱪᱟᱥ ᱠᱟᱢᱤ ᱠᱚᱫᱚ ᱦᱟᱸᱜ ᱛᱤᱱᱟᱹᱜ ᱥᱟᱺᱜᱤᱧ ᱯᱮ ᱨᱟᱠᱟᱵ ᱠᱮᱜᱼᱟ ᱯᱮ?
ᱦᱮᱸ ᱪᱟᱥ ᱠᱟᱢᱤ ᱠᱚᱫᱚ ᱱᱟᱜ ᱟᱹᱣᱨᱤᱭᱟᱜᱼᱟ ᱾
ᱟᱪᱪᱷᱟ ᱟᱪᱪᱷᱟ ᱾ ᱦᱳᱭ ᱛᱚ ᱟᱫᱚ, ᱫᱟᱜ ᱠᱚᱫᱚ ᱫᱟᱜ ᱵᱟᱭ ᱫᱟᱜ ᱵᱟᱲᱟᱣ ᱟᱯᱮ ᱠᱟᱱᱟ?
ᱦᱮᱸ ᱫᱟᱜ ᱫᱚᱭ ᱫᱟᱜ ᱠᱟᱜ ᱜᱮᱭᱟ ᱟᱫᱚ ᱚᱱᱮ ᱜᱷᱩᱴᱩ ᱣᱟᱜ ᱠᱚᱫᱮ ᱱᱟᱜ ᱫᱟᱜ ᱵᱟᱱᱩᱜ ᱠᱟᱜᱼᱟ ᱾
ᱡᱟᱦᱟᱸ ᱜᱟᱦᱤᱨ ᱨᱮᱱᱟᱜ ᱼᱼ ᱠᱚ ᱵᱟᱹᱭᱦᱟᱹᱲ ᱠᱚ ᱚᱱᱟ ᱠᱚᱜᱮ ᱫᱟᱜ ᱜᱚᱫ ᱮᱱᱛᱮ ᱚᱱᱟ ᱠᱚᱜᱮᱞᱮ ᱨᱚᱦᱚᱭ ᱜᱚᱫ ᱠᱮᱜᱼᱟ ᱾ ᱟᱫᱚ ᱱᱟᱜ ᱠᱷᱟᱱ ᱫᱟᱜ ᱫᱚ ᱵᱟᱱᱩᱜᱼᱟ ᱾
ᱦᱮᱸ ᱫᱟᱜ ᱵᱟᱝ ᱛᱟᱦᱮᱸ ᱞᱮᱱ ᱠᱟᱡ ᱦᱟᱸᱜ ᱪᱤᱠᱟᱹ ᱛᱮᱵᱤᱱ ᱨᱚᱦᱚᱭ ᱜᱚᱫᱟ ᱵᱟᱝ ᱾
ᱦᱮᱸ
ᱦᱚᱭ ᱛᱚ, ᱟᱫᱚ ᱛᱟᱦᱚᱞᱮ ᱟᱯᱮ ᱥᱮᱫ ᱫᱚ ᱦᱟᱸᱜ ᱼᱼ ᱵᱟᱹᱭᱦᱟᱹᱲ ᱠᱷᱮᱛ ᱵᱟᱲᱛᱤ ᱧᱮᱞ ᱧᱟᱢᱚᱜᱼᱟ ᱥᱮ ᱵᱟᱹᱫᱽ ᱠᱷᱮᱛ ᱠᱚ ᱵᱟᱹᱲᱛᱤ ᱧᱮᱞ ᱧᱟᱢᱚᱜᱼᱟ ᱾
ᱵᱟᱹᱭᱦᱟᱹᱲ ᱠᱷᱮᱛ ᱫᱚ ᱱᱟᱜ ᱟᱞᱮ ᱥᱮᱱ ᱫᱚ ᱟᱹᱰᱤ ᱠᱚᱢ ᱜᱮ ᱧᱮᱞᱚᱜᱼᱟ, ᱟᱨ ᱵᱟᱹᱭᱦᱟᱹᱲ ᱪᱮᱛᱟᱱ ᱨᱮᱱᱟᱜᱼᱼ ᱡᱟᱦᱟᱸ ᱵᱟᱹᱫᱽ ᱠᱚ ᱚᱱᱮ ᱜᱷᱩᱴᱩ ᱜᱷᱩᱴᱩ ᱧᱚᱜ ᱚᱱᱟ ᱠᱚᱜᱮ ᱡᱟᱹᱥᱛᱤ ᱧᱮᱞ ᱧᱟᱢᱚᱜᱼᱟ ᱾ ᱟᱨ ᱚᱱᱟ ᱪᱷᱟᱰᱟ ᱠᱟᱛᱮᱫ ᱫᱚ ᱜᱚᱰᱟ ᱦᱩᱲᱩ ᱠᱚᱜᱮ ᱡᱟᱹᱥᱛᱤ ᱧᱮᱞᱚᱜᱼᱟ ᱢᱟᱱᱮ ᱾ ᱰᱟᱦᱤ ᱡᱟᱭᱜᱟ ᱜᱮ ᱟᱞᱮ ᱥᱮᱱ ᱫᱚ ᱫᱚᱢᱮ ᱦᱮᱱᱼᱼ ᱢᱮᱱᱟᱜᱼᱟ ᱟᱫᱚ ᱥᱟᱱᱟᱢ ᱦᱚᱲ ᱜᱮ ᱦᱩᱲᱩᱼᱼ ᱦᱩᱲᱩ ᱫᱚ ᱩᱱᱟᱹᱜ ᱢᱟᱱᱮ ᱵᱟᱹᱫᱽ ᱦᱩᱲᱩ ᱫᱚ ᱠᱚᱢᱚᱜ ᱛᱟᱠᱚᱣᱟ ᱠᱤᱱᱛᱩ ᱜᱚᱲᱟ ᱦᱩᱲᱩ ᱜᱮ ᱫᱚᱢᱮ ᱡᱟᱹᱥᱛᱤᱜᱼᱼ ᱛᱟᱠᱚᱣᱟ, ᱟᱱᱮ ᱰᱟᱦᱤ ᱨᱮᱜᱮ ᱵᱮᱥᱤ ᱫᱚ ᱪᱟᱥ ᱫᱚ ᱦᱩᱭᱩᱜ ᱜᱮᱭᱟ ᱾
ᱟᱪᱪᱷᱟ, ᱦᱳᱭ ᱛᱚ ᱟᱯᱮ ᱥᱮᱫ ᱫᱚ ᱦᱟᱸᱜ ᱛᱟᱦᱮ ᱰᱟᱹᱦᱤ ᱠᱚᱨᱮ ᱦᱚᱸᱯᱮ ᱪᱟᱥ ᱜᱮᱭᱟ ᱟᱫᱚ ᱾
ᱦᱮᱸ ᱰᱟᱦᱤ ᱠᱚᱨᱮ ᱦᱚᱸᱞᱮ ᱪᱟᱥ ᱜᱮᱭᱟ ᱾
ᱦᱮᱸ ᱦᱮᱸ ᱟᱫᱚ ᱟᱞᱮᱥᱮᱫ ᱫᱚ ᱦᱟᱸᱜ ᱰᱟᱹᱦᱤ ᱠᱚᱨᱮ ᱫᱚ ᱦᱟᱸᱜ ᱞᱮ ᱠᱷᱮᱞᱳᱜᱼᱟ ᱟᱞᱮᱥᱮᱫ ᱫᱚ ᱟᱫᱚ ᱦᱟᱸᱜᱼᱼ ᱚᱱᱠᱟ ᱰᱟᱹᱦᱤ ᱨᱮᱫᱚ ᱵᱟᱞᱮ ᱪᱟᱥᱟ ᱟᱞᱮ ᱫᱚ ᱦᱟᱸᱜ ᱮ ᱠᱷᱮᱛ ᱠᱚ ᱦᱮᱱᱟᱜ ᱠᱟᱫᱼᱼ ᱛᱟᱞᱮ ᱟᱫᱚ ᱵᱟᱹᱫ ᱵᱟᱹᱭᱦᱟᱹᱲ ᱚᱱᱠᱟ ᱵᱷᱟᱜ ᱢᱮᱱᱟᱜ ᱟᱠᱟᱫ ᱛᱟᱞᱮᱭᱟ, ᱟᱫᱚᱼᱼ ᱚᱱᱟ ᱵᱟᱹᱫᱽ ᱵᱟᱹᱭᱦᱟᱹᱲ ᱜᱮᱦᱟᱸᱜ ᱠᱷᱮᱛ ᱫᱚ ᱢᱮᱱᱟᱜ ᱟᱠᱟᱫ ᱟᱫᱚ ᱚᱱᱟ ᱵᱟᱫ ᱠᱟᱛᱮ ᱡᱟᱦᱟᱸ ᱰᱟᱹᱦᱤ ᱡᱟᱦᱟᱸ ᱫᱚᱼᱼ ᱥᱚᱢᱟᱱ ᱚᱛ ᱨᱮ ᱡᱟᱦᱟᱸ ᱠᱚ ᱪᱟᱥ ᱫᱚ ᱾ ᱟᱫᱚ ᱦᱟᱸᱜ ᱚᱱᱠᱟᱱᱟᱜ ᱠᱷᱮᱛ ᱫᱚ ᱦᱟᱸᱜ ᱟᱞᱮ ᱥᱮᱫ ᱫᱚ ᱵᱟᱝ ᱧᱮᱞ ᱧᱟᱢᱚᱜᱼᱟ ᱾
ᱚ
ᱟᱨ ᱡᱟᱦᱟᱸ ᱠᱚ ᱢᱮᱱᱟᱜ ᱟᱠᱟᱫᱼᱟ ᱚᱸᱰᱮ ᱫᱚ ᱦᱟᱸᱜ ᱵᱚᱞ ᱠᱚᱦᱚᱸ ᱠᱷᱮᱞᱚᱜᱼᱟ ᱾
ᱚ
ᱤᱧ ᱵᱟᱹᱵᱩ ᱛᱟᱠᱚ, ᱦᱮᱸ ᱦᱮᱸ ᱾ ᱟᱪᱪᱷᱟ ᱟᱨ ᱛᱟᱦᱚᱞᱮ, ᱟᱯᱮ ᱚᱱᱛᱮ ᱫᱚ ᱵᱤᱨ ᱵᱩᱨᱩ ᱫᱚ ᱦᱮᱱᱟᱜ ᱟᱠᱟᱜᱼᱟ ᱥᱮ ᱵᱟᱝ?
ᱦᱮᱸ ᱵᱩᱨᱩ ᱫᱚ ᱱᱟᱜ ᱠᱷᱟᱱ ᱵᱟᱹᱱᱩᱜᱼᱟ ᱵᱤᱨ ᱜᱮ ᱦᱮᱱᱟᱜᱼᱟ, ᱵᱤᱨ ᱦᱚᱸ ᱟᱞᱮ ᱥᱮᱱ ᱫᱚ ᱟᱹᱰᱤᱼᱼ ᱠᱚᱢ ᱜᱮ ᱦᱮᱱᱟᱜᱼᱟ ᱾
ᱟᱪᱪᱷᱟ
ᱢᱟᱱᱮ ᱫᱚᱢᱮ ᱢᱟᱨᱟᱝ ᱵᱤᱨ ᱫᱚ ᱵᱟᱝ ᱠᱟᱱᱟ, ᱦᱩᱰᱤᱧ ᱜᱮᱭᱟ ᱾
ᱟᱪᱪᱷᱟ ᱟᱪᱪᱷᱟ ᱟᱹᱰᱤ ᱱᱟᱯᱟᱭ ᱾ ᱟᱫᱚ ᱛᱟᱦᱚᱞᱮ, ᱟᱯᱮ ᱥᱮᱫ ᱨᱮᱱ ᱡᱟᱦᱟᱸᱭ ᱵᱟᱹᱵᱩ ᱛᱟᱠᱚ ᱦᱮᱱᱟᱜ ᱟᱠᱟᱫ ᱠᱚᱫᱟᱼᱼ
ᱦᱮᱸ
ᱩᱱᱠᱩ ᱠᱚᱫᱚ ᱦᱟᱸᱜ ᱥᱮᱸᱫᱽᱨᱟ ᱠᱚᱫᱚ ᱠᱚ ᱪᱟᱞᱟᱜ ᱜᱮᱭᱟ ᱥᱮ ᱵᱟᱝ?
ᱦᱮᱸ ᱪᱟᱞᱟᱜ ᱜᱮᱭᱟ ᱠᱚ ᱥᱮᱸᱫᱽᱨᱟ ᱠᱚᱦᱚᱸ ᱾
ᱟᱪᱪᱷᱟ, ᱟᱹᱰᱤ ᱱᱟᱯᱟᱭ ᱟᱫᱚ ᱾ ᱥᱮᱸᱫᱽᱨᱟ ᱠᱚᱠᱚ ᱪᱟᱞᱟᱜᱼᱟ ᱟᱫᱚᱵᱚᱱ ᱧᱮᱞ ᱵᱟᱲᱟ ᱟᱠᱟᱫ ᱠᱚᱣᱟ ᱚᱱᱠᱟ ᱪᱤᱞᱤ ᱠᱚᱠᱚ ᱥᱮᱸᱫᱽᱨᱟ ᱟᱹᱜᱩ ᱠᱚᱜᱮᱭᱟ?
ᱦᱮᱸ ᱠᱩᱞᱟᱹᱭ, ᱠᱚ ᱨᱩᱸᱰᱟᱹ ᱠᱚ, ᱠᱷᱤᱠᱲᱤ ᱠᱚ, ᱩᱱᱠᱩ ᱠᱚᱜᱮ ᱾ ᱞᱤᱧ ᱧᱮᱞ ᱵᱟᱲᱟ ᱟᱠᱟᱫ ᱠᱚᱣᱟ ᱛᱚᱨᱦᱚᱫ ᱠᱚ, ᱩᱱᱠᱩ ᱠᱚᱜᱮ ᱠᱚ ᱥᱮᱸᱫᱽᱨᱟ ᱟᱹᱜᱩ ᱠᱚᱣᱟ ᱾
ᱟᱪᱪᱷᱟ ᱛᱚᱨᱦᱚᱫ ᱠᱚᱦᱚᱸ ᱠᱚ ᱧᱟᱢᱚᱜ ᱜᱮᱭᱟ ᱾
ᱦᱮᱸ ᱧᱟᱢᱚᱜ ᱜᱮᱭᱟ ᱠᱚ ᱾
ᱟᱪᱪᱷᱟ ᱠᱷᱤᱠᱲᱤ ᱠᱚᱫᱚ ᱦᱟᱸᱜ ᱯᱮ ᱡᱚᱢ ᱠᱚ ᱜᱮᱭᱟ?
ᱦᱮᱸ ᱩᱱᱟᱹᱜ ᱫᱤᱱ ᱫᱚ ᱱᱟᱜ ᱠᱷᱟᱱ ᱵᱟᱞᱮ ᱡᱚᱢᱮᱫ, ᱵᱟᱞᱮ ᱡᱚᱢ ᱠᱚ ᱛᱟᱦᱮᱸᱫᱼᱟ ᱾ ᱠᱤᱱᱛᱩ ᱱᱮᱛᱟᱨ ᱫᱚ ᱱᱟᱜ ᱠᱷᱟᱱ ᱡᱚᱛᱚ ᱜᱮᱠᱚ ᱡᱚᱢᱮᱫ ᱠᱚᱣᱟ ᱾ ᱟᱫᱚ, ᱟᱞᱮ ᱦᱚᱸᱞᱮ ᱡᱚᱢ ᱠᱚᱜᱮᱭᱟᱧ ᱾
ᱟᱪᱪᱷᱟ ᱾ ᱦᱚᱭᱛᱚ, ᱟᱫᱚ ᱟᱞᱮ ᱱᱚᱛᱮ ᱨᱮᱱ ᱦᱚᱲ ᱫᱚ ᱦᱟᱸᱜ ᱠᱷᱤᱠᱲᱤ ᱠᱚᱫᱚ ᱦᱟᱸᱜ ᱵᱟᱠᱚ ᱡᱚᱢ ᱠᱚᱣᱟ ᱾
ᱚ ᱦᱮᱸ ᱾
ᱦᱮᱸ ᱟᱫᱚ ᱛᱟᱦᱚᱞᱮ ᱛᱩᱭᱩ ᱠᱚᱯᱮ ᱡᱚᱢ ᱠᱚᱣᱟ?
ᱦᱮᱸ ᱡᱚᱢ ᱠᱚᱣᱟ ᱞᱮ ᱾
ᱦᱮᱸ ᱦᱟᱰᱜᱟᱨ ᱠᱚ? ᱟᱪᱪᱷᱟ ᱛᱟᱦᱚᱞᱮ ᱟᱯᱮ ᱚᱱᱛᱮ ᱫᱚ ᱦᱟᱸᱜ ᱩᱱᱠᱩ ᱜᱮ ᱵᱟᱹᱲᱛᱤ ᱠᱚ ᱧᱮᱞ ᱧᱟᱢᱚᱜᱼᱟ ᱥᱮ? ᱵᱚᱛᱚᱨ ᱛᱮᱠᱚ ᱫᱟᱹᱲ ᱪᱟᱵᱟ ᱟᱠᱟᱜᱼᱟ ᱾
ᱚᱸ ᱵᱟᱹᱲᱛᱤ ᱠᱚ ᱧᱮᱞᱚᱜ ᱜᱮᱭᱟ, ᱟᱫᱚ ᱩᱱᱠᱩ ᱫᱚ ᱧᱤᱫᱟᱹ ᱵᱮᱲᱟ ᱜᱮᱠᱚ ᱩᱰᱩᱠᱼᱼ ᱟ ᱛᱚ ᱥᱤᱧ ᱵᱮᱲᱟ ᱫᱚ ᱵᱟᱝᱠᱚ ᱩᱰᱩᱠᱚᱜᱼᱟ, ᱚ ᱟᱫᱚ ᱦᱟᱰᱜᱟᱨ ᱠᱚᱫᱚ ᱱᱟᱜ ᱚᱱᱠᱟ ᱮᱢᱱᱤ ᱛᱮᱫᱚ ᱱᱟᱜ ᱵᱟᱢ ᱜᱚᱡ ᱫᱟᱲᱮᱭᱟᱭᱟ, ᱡᱚᱠᱷᱚᱱ ᱜᱮ ᱢᱮᱨᱚᱢ ᱠᱚᱠᱚ ᱟᱹᱛᱠᱤᱨ ᱠᱚᱣᱟᱼᱼ ᱛᱚᱠᱷᱚᱱ ᱜᱮ ᱠᱚ ᱟᱭᱢᱟ ᱦᱚᱲ ᱛᱮᱠᱚ ᱯᱟᱸᱡᱟ ᱠᱚᱣᱟ ᱛᱚᱼᱼ ᱛᱚᱠᱷᱚᱱ ᱜᱮ ᱡᱩᱫᱤ ᱢᱮᱨᱚᱢ ᱢᱮᱥᱟ ᱦᱟᱰᱜᱟᱨ ᱠᱚ ᱧᱟᱢ ᱠᱮᱫᱮᱭᱟ, ᱟᱫᱚ ᱢᱮᱨᱚᱢ ᱢᱟᱭ ᱜᱚᱡ ᱟᱠᱟᱫᱮ ᱜᱮᱭᱟᱼᱼ ᱟᱫᱚ ᱦᱟᱰᱜᱟᱨ ᱦᱚᱸ ᱠᱚ ᱜᱚᱡᱮᱭᱟ, ᱥᱮᱸᱫᱽᱨᱟ ᱭᱮᱭᱟ ᱠᱚ ᱟᱫᱚ ᱟᱹᱜᱼᱼ ᱡᱚᱠᱷᱚᱱ ᱜᱮ ᱱᱟᱜ ᱠᱷᱟᱱ ᱦᱟᱰᱜᱟᱨ ᱡᱤᱞ ᱠᱚᱫᱚᱞᱮ ᱡᱚᱢ ᱵᱟᱲᱟᱭᱟ ᱵᱟᱠᱷᱟᱡᱼᱼ ᱮᱢᱱᱤ ᱟᱛᱮᱫ ᱥᱮᱸᱫᱽᱨᱟ ᱟᱛᱮ ᱫᱚ ᱱᱟᱜ ᱦᱟᱰᱜᱟᱨ ᱫᱚ ᱵᱟᱝ ᱠᱚ ᱧᱟᱢᱚᱜᱼᱟ, ᱥᱤᱧ ᱵᱮᱲᱟ ᱫᱚᱠᱚᱼᱼ ᱩᱠᱩ ᱟᱠᱚ ᱫᱟᱱᱟᱝ ᱨᱮᱠᱚ ᱛᱟᱸᱦᱮᱱᱟ, ᱟᱨ ᱦᱚᱲ ᱧᱮᱞ ᱛᱮᱜᱮ ᱛᱮᱠᱚ ᱥᱟᱦᱟᱜᱼᱟ, ᱟᱫᱚ ᱪᱮᱫ ᱞᱮᱠᱟᱛᱮᱢ ᱜᱚᱡᱮᱭᱟ ᱱᱟᱜ ᱠᱷᱟᱱᱼᱼ
ᱟᱪᱪᱷᱟ ᱟᱪᱪᱷᱟ ᱦᱳᱭᱛᱚ ᱟᱹᱰᱤ ᱱᱟᱯᱟᱭᱟ ᱛᱟᱦᱚᱞᱮ ᱟᱵᱤᱱ ᱫᱚ ᱡᱷᱚᱛᱚ ᱞᱮᱠᱟᱱᱟᱜ ᱡᱤᱵᱽ ᱡᱤᱞ ᱡᱤᱞ ᱜᱮᱵᱮᱱ ᱡᱚᱢ ᱵᱟᱲᱟᱣ
ᱦᱮᱸ ᱡᱷᱚᱛᱚ ᱨᱚᱠᱚᱢᱟᱜ ᱜᱮᱞᱤᱧ ᱡᱚᱢ ᱟᱠᱟᱫ ᱵᱤᱨ ᱨᱮ ᱡᱟᱦᱟᱸ ᱛᱤᱱᱟᱹᱜ ᱠᱚ ᱧᱟᱢᱚᱜ ᱜᱮᱭᱟ
ᱟᱪᱪᱷᱟ, ᱛᱟᱦᱮᱞᱮ ᱟᱵᱮᱱ ᱫᱚ ᱛᱟᱹᱨᱩᱵ ᱡᱤᱞ ᱠᱚᱫᱚᱵᱮᱱ ᱡᱚᱢ ᱵᱟᱲᱟ ᱟᱠᱟᱛ ᱥᱮ ᱵᱟᱝ?
ᱩᱱᱠᱩ ᱫᱚ ᱱᱟᱜ-ᱠᱷᱟᱱ ᱟᱞᱮᱥᱮᱱ ᱫᱚ ᱵᱟᱝᱠᱚ ᱧᱟᱢᱚᱜᱼᱟ ᱛᱚ, ᱟᱫᱚ ᱡᱩᱫᱤ ᱯᱟᱞᱮ ᱠᱚ ᱧᱟᱢ ᱠᱚᱜ ᱜᱮᱭᱟᱞᱮ ᱡᱚᱢ ᱠᱮᱠᱚ ᱜᱮᱭᱟ᱾
ᱟᱫᱚ ᱵᱟᱝᱠᱚ ᱧᱟᱢᱚᱜᱼᱟ ᱩᱱᱠᱩ ᱢᱟᱨᱟᱝ ᱢᱟᱨᱟᱝ ᱡᱤᱵᱽ ᱡᱤᱭᱟᱹᱞᱤ ᱠᱚᱫᱚ ᱟᱞᱮᱥᱮᱱ ᱫᱚ ᱥᱩᱫᱷᱩ ᱠᱩᱞᱟᱹᱭ, ᱨᱩᱰᱟᱹ ᱩᱱᱠᱩ ᱛᱩᱭᱩ, ᱠᱷᱤᱠᱲᱤ ᱩᱱᱠᱩ ᱠᱚᱜᱮ ᱠᱚ ᱧᱟᱢᱚᱜᱼᱟ᱾
ᱛᱟᱦᱚᱞᱮ ᱡᱟᱦᱟᱸ ᱛᱤᱱᱟᱹᱜ ᱠᱚ ᱧᱟᱢᱚᱜᱼᱟ ᱡᱚᱛᱚᱜᱮ ᱯᱮ ᱡᱚᱢ ᱠᱚᱜᱮ ᱜᱮᱭᱟ
ᱦᱮᱸ ᱡᱷᱚᱛᱚ ᱜᱮᱞᱮ ᱡᱚᱢ ᱠᱚᱣᱟ
ᱟᱪᱪᱷᱟ ᱟᱫᱚ ᱟᱞᱮ ᱥᱮᱫ ᱨᱮ ᱦᱚᱲ ᱫᱚ ᱦᱟᱸᱜ ᱩᱱᱠᱩ ᱛᱩᱭᱩ, ᱠᱷᱤᱠᱲᱤ, ᱦᱟᱰᱜᱟᱨ ᱩᱱᱠᱩ ᱫᱚ ᱦᱟᱸᱜ ᱫᱚᱢᱮ ᱜᱮᱞᱮ ᱵᱚᱛᱚᱨ ᱟᱠᱚᱣᱟ᱾ ᱟᱨ ᱦᱚᱲ ᱠᱚᱦᱚᱸ ᱠᱚ ᱜᱮᱨ ᱠᱚᱣᱟ ᱥᱮ ᱪᱮᱫ ᱞᱟᱹᱭᱟᱠᱚ?
ᱟᱫᱚ ᱱᱟᱜ ᱠᱷᱟᱱ ᱮᱠᱞᱟ ᱦᱚᱲ ᱫᱚ ᱱᱟᱦᱮᱸ ᱡᱚᱥᱲᱟ ᱜᱚᱫ ᱢᱮ ᱜᱮᱭᱟ ᱡᱩᱫᱤ ᱮᱠᱞᱟᱜᱤᱧ ᱧᱟᱢ ᱢᱮᱭᱟ ᱛᱟᱦᱚᱞᱮ ᱟᱹᱰᱤ ᱟᱢᱫᱟ ᱥᱟᱸᱜᱮ ᱛᱮ ᱡᱩᱫᱤ ᱠᱚ ᱛᱟᱦᱮᱱᱟ ᱟᱢ ᱥᱮᱱ ᱜᱮᱛᱚ ᱠᱚ ᱦᱤᱡᱩᱜᱼᱟ᱾ ᱟᱢᱚᱢ ᱵᱚᱛᱚᱨᱚᱜᱼᱟ ᱟᱨ ᱱᱟᱦᱟᱜ ᱟᱭ ᱟᱭᱢᱟ ᱛᱟᱦᱚᱞᱮ ᱩᱱᱤ ᱫᱚ ᱱᱟᱜ ᱠᱷᱟᱱ ᱵᱟ ᱯᱚᱥᱬᱟ ᱜᱚᱫ ᱢᱮᱭᱟ ᱛᱚ ᱟᱫᱚ ᱛᱚᱠᱷᱚᱱ ᱜᱮᱠᱚ ᱜᱚᱡ ᱠᱚᱣᱟ
ᱦᱩᱸ ᱦᱩᱸ ᱟᱹᱰᱤ ᱱᱟᱯᱟᱭ ᱟᱫᱚ ᱛᱟᱦᱞᱮ ᱛᱤᱦᱤᱧ ᱫᱚ ᱠᱟᱹᱴᱤᱡ ᱚᱱᱟ ᱡᱟᱦᱟᱸ ᱪᱮᱫ ᱠᱚ ᱞᱟᱹᱭᱟ ᱚᱱᱟ ᱜᱤᱫᱽᱨᱟᱹ ᱠᱚ ᱡᱟᱱᱟᱢᱚᱜ ᱫᱚ
ᱦᱚ
ᱦᱳᱭ ᱟᱫᱚ ᱚᱱᱟ ᱜᱤᱫᱽᱨᱟᱹ ᱡᱟᱱᱟᱢ ᱞᱮᱱᱠᱷᱟᱡ ᱟᱫᱚ ᱪᱷᱩᱸᱛ ᱪᱮᱫ ᱞᱮᱠᱟ ᱠᱟᱛᱮᱜ ᱠᱚ ᱯᱷᱮᱲᱟᱣᱟ ᱚᱱᱟ ᱠᱟᱹᱴᱤᱡ ᱞᱟᱝ ᱜᱟᱞᱢᱟᱨᱟᱣᱟ
ᱦᱮᱸ
ᱦᱮᱸ ᱦᱮᱸ ᱟᱫᱚ ᱟᱯᱮ ᱥᱮᱫ ᱫᱚ ᱚᱠᱟ ᱞᱮᱠ ᱠᱟᱦᱟᱸ ᱡᱚᱠᱷᱚᱱ ᱜᱤᱫᱽᱨᱟᱹ ᱡᱟᱱᱟᱢ ᱛᱚᱨᱟ ᱫᱚ ᱦᱟᱸᱜ ᱪᱮᱫ ᱠᱚᱠᱚ ᱪᱤᱠᱟᱹᱭᱟ ᱚᱱᱟ ᱠᱟᱹᱢᱤ ᱦᱚᱨᱟ ᱠᱚ ᱠᱟᱹᱴᱤᱡ ᱞᱟᱹᱭ ᱥᱚᱫᱚᱨ ᱵᱮᱱ ᱥᱮ᱾
ᱟᱞᱮ ᱥᱮᱫ ᱫᱚ ᱱᱟᱜ ᱠᱷᱟᱱ ᱜᱤᱫᱽᱨᱟᱹ ᱡᱟᱱᱟᱢ ᱥᱚᱸᱜᱮ ᱛᱟᱨᱟ ᱫᱚ ᱱᱟᱜ ᱠᱷᱟᱱ ᱮᱜ ᱜᱤᱫᱽᱨᱟᱹ ᱡᱚᱠᱷᱚᱱᱮ ᱡᱟᱱᱟᱢ ᱮᱱᱟ ᱛᱚᱠᱷᱚᱱ ᱫᱚ ᱚᱲᱟᱜ ᱨᱮᱱᱟᱜ ᱵᱟᱹᱴᱤ ᱛᱷᱟᱹᱨᱤ ᱠᱤᱢᱵᱟ ᱡᱟᱦᱟᱱᱟᱜ ᱜᱮ ᱚᱱᱟ ᱢᱤᱫᱴᱟᱝ ᱥᱟᱰᱮ ᱟᱸᱡᱚᱢᱚᱜ ᱢᱟ ᱚᱱᱟ ᱥᱟᱰᱮ ᱟᱸᱡᱚᱢᱚᱜ ᱞᱟᱹᱜᱤᱫ ᱛᱮᱠᱚ ᱫᱟᱞᱟ ᱡᱟᱛᱮ ᱚᱱᱟ ᱠᱚ ᱞᱟᱹᱭᱟ ᱡᱮ ᱚᱱᱟᱢ ᱫᱟᱞ ᱞᱮᱠᱷᱟᱱ ᱩᱱᱤ ᱜᱤᱫᱽᱨᱟᱹ ᱞᱩᱛᱩᱨ ᱛᱮ ᱱᱟᱯᱟᱭ ᱫᱷᱟᱨᱟᱭ ᱟᱸᱡᱚᱢ ᱫᱟᱲᱮᱭᱟᱜᱼᱟ᱾
ᱟᱪᱪᱷᱟ
ᱦᱮᱸ ᱢᱟᱱᱮ ᱚᱱᱟ ᱫᱚ ᱟᱹᱫ ᱨᱮᱱᱟᱜ ᱠᱚ ᱫᱟᱞᱟᱹ ᱯᱮ ᱡᱮᱠᱷᱟ
ᱟᱪᱪᱷᱟ ᱟᱪᱪᱷᱟ ᱟᱫᱚ ᱚᱱᱟᱫᱚ ᱦᱩᱭ ᱛᱚᱨᱟ ᱥᱮ ᱦᱩᱭ ᱠᱷᱚᱱᱟᱜ ᱟᱹᱰᱤ ᱜᱷᱟᱹᱲᱤᱡ ᱯᱚᱨᱮ ᱦᱚᱸᱞᱳ ᱜᱟᱱᱚᱜᱼᱟ᱾
ᱟᱹᱰᱤ ᱜᱩᱲᱤᱡ ᱯᱚᱨᱮ ᱫᱚ ᱵᱟᱝᱟ ᱦᱩᱭ ᱛᱟᱨᱟ ᱜᱮ ᱱᱟᱜ ᱠᱚ ᱫᱟᱞᱟ
ᱟᱪᱪᱷᱟ
ᱦᱮᱸ ᱤᱱᱟᱹ ᱯᱚᱨᱮ ᱫᱚ ᱟᱫᱚ ᱡᱟᱦᱟᱸ ᱫᱷᱟᱹᱭ ᱵᱩᱲᱦᱤᱱᱟᱜ ᱫᱟᱜ ᱫᱩᱞ ᱵᱩᱰᱷᱤ ᱩᱱᱤ ᱠᱚ ᱟᱹᱜᱩᱭᱮᱭᱟ ᱩᱱᱤ ᱮ ᱪᱷᱩᱸᱛ ᱮ ᱯᱷᱮᱲᱟᱣᱟ ᱩᱱᱤ ᱜᱤᱫᱽᱨᱟᱹ ᱥᱟᱥᱟᱝ ᱛᱮ ᱛᱩᱯᱩᱭ ᱭᱟᱭ
ᱟᱹᱭᱴᱷᱟᱹ ᱟᱫᱚ ᱦᱩᱭ ᱛᱚᱨᱟ ᱜᱮ ᱦᱟᱸᱜ ᱟᱠᱳ ᱛᱩᱠᱩ ᱠᱚ ᱜᱮᱭᱟ᱾
ᱦᱮᱸ ᱦᱩᱭ ᱛᱟᱨᱟ ᱦᱮᱱᱟᱜ ᱠᱚ ᱛᱩᱯᱩᱭᱮᱭᱟ ᱛᱟᱯᱚᱨᱮ ᱜᱮᱛᱟᱭᱟ ᱵᱚᱦᱚᱜ ᱩᱵ ᱠᱟᱹᱴᱤᱡ ᱛᱟᱞᱟ
ᱟᱪᱷᱟ
ᱦᱮᱸ ᱛᱟᱯᱚᱨᱮ ᱩᱱᱤ ᱜᱤᱫᱽᱨᱟᱹ ᱟᱡ ᱟᱭᱳ ᱡᱟᱦᱟᱸᱭ ᱱᱟᱜ ᱜᱤᱫᱽᱨᱟᱹᱭ ᱡᱟᱱᱟᱢ ᱠᱟᱛᱮᱫ ᱫᱚ ᱩᱱᱤ ᱮᱸᱜᱟᱛ ᱦᱚᱸ ᱠᱚ ᱛᱩᱯᱩᱭᱮᱭᱟ ᱟᱨ ᱦᱮᱸ ᱚᱦᱚᱝ ᱦᱚᱞᱚᱝ ᱫᱟᱜ ᱠᱚᱠᱚ ᱤᱨᱪᱤᱭᱟᱭ ᱪᱷᱩᱛ ᱯᱷᱮᱲᱟ ᱞᱟᱹᱜᱤᱫ ᱛᱮᱫᱚ
ᱟᱪᱷᱟ ᱟᱪᱷᱟ
ᱟᱨ ᱩᱱᱤ ᱜᱤᱫᱽᱨᱟᱹ ᱞᱩᱛᱩᱨ ᱛᱮ ᱱᱟᱯᱟᱭ ᱟᱸᱡᱚᱢ ᱢᱟ ᱚᱱᱟ ᱞᱟᱹᱜᱤᱫ ᱛᱮ ᱩᱱᱤ ᱫᱷᱟᱹᱭ ᱵᱩᱰᱷᱤ ᱫᱚ ᱨᱟᱹᱥᱩᱱ ᱢᱟᱱᱮ ᱛᱚᱜᱚᱡ ᱠᱟᱛᱮᱫ ᱱᱷᱟᱜ ᱩᱱᱤᱭᱟᱜ ᱞᱩᱛᱩᱨ ᱨᱮ ᱯᱮ ᱡᱮᱠᱷᱟᱭ ᱚᱝᱟ᱾
ᱟᱪᱷᱟ
ᱚᱱᱠᱟᱭ ᱚᱱᱠᱟ ᱠᱟᱛᱮ ᱚᱱᱠᱟ ᱠᱟᱛᱮᱜ ᱜᱮ ᱱᱟᱜ ᱟᱞᱮᱮᱥᱱ ᱫᱚ ᱪᱷᱩᱛ ᱠᱚ ᱯᱷᱮᱲᱟᱜᱼᱟ᱾
ᱟᱪᱷᱟ ᱟᱫᱚ ᱦᱟᱸᱜ ᱟᱞᱮ ᱥᱮᱜ ᱦᱚᱸ ᱦᱟᱸᱜ ᱚᱱᱠᱟ ᱜᱮ ᱟᱫᱚ ᱦᱚᱸᱜᱼᱚᱸᱭ ᱡᱟᱦᱟᱸ ᱵᱮᱱ ᱞᱟᱹᱭ ᱠᱮᱫ ᱞᱮᱠᱟ ᱡᱮ ᱚᱱᱟ ᱨᱟᱹᱥᱩᱱ ᱛᱚᱜᱚᱡ ᱠᱟᱛᱮ ᱦᱟᱸᱜ ᱢᱚᱪᱟ ᱨᱮ ᱚᱝᱟᱭᱟᱭ ᱟᱨ ᱚᱱᱮ ᱡᱟᱦᱟᱸ
ᱦᱮᱸ
ᱚᱱᱮ ᱵᱟᱹᱴᱤ ᱛᱷᱟᱹᱨᱤ ᱠᱚ ᱫᱟᱞ ᱜᱚᱫ ᱫᱚ᱾ ᱟᱫᱚ ᱦᱟᱸᱜ ᱚᱱᱟ ᱫᱚ ᱦᱟᱸᱜ ᱩᱱᱟᱹᱜ ᱫᱚ ᱵᱟᱲᱟᱭ ᱵᱟᱹᱱᱩᱜ ᱠᱟᱜ ᱛᱟᱞᱤᱧᱟ ᱟᱹᱞᱤᱧᱟᱜ ᱟᱫᱚ ᱟᱹᱰᱤ ᱱᱟᱯᱟᱭ ᱞᱤᱧ ᱟᱴᱠᱟᱨ ᱠᱮᱜᱼᱟ ᱟᱵᱮᱱ ᱴᱷᱮᱱ ᱠᱷᱚᱡ ᱞᱤᱧ ᱵᱟᱰᱟᱭ ᱧᱟᱢ ᱠᱮᱫᱟ᱾
ᱦᱩᱸ
ᱟᱪᱷᱟ ᱟᱨ ᱱᱮᱛᱟᱨ ᱫᱚ ᱦᱟᱸᱜ ᱛᱚ ᱵᱟᱹᱲᱛᱤ ᱧᱮᱞ ᱧᱟᱢᱚᱜ ᱠᱟᱱᱟ ᱡᱮ ᱚᱲᱟᱜ ᱠᱚᱨᱮ ᱦᱟᱸᱜ ᱜᱤᱫᱽᱨᱟᱹ ᱵᱟᱠᱚ ᱦᱚᱭᱳᱜ ᱠᱟᱱᱟ ᱟᱨ ᱫᱷᱟᱹᱭ ᱵᱩᱲᱦᱤ ᱠᱚᱫᱚ ᱦᱟᱸᱜ ᱞᱚᱜᱚᱱ ᱥᱮ ᱩᱢᱢ ᱱᱮᱛᱟᱨ ᱫᱚ ᱦᱟᱸᱜ ᱩᱱᱟᱹᱜ ᱵᱟᱠᱚ ᱧᱮᱞ ᱧᱟᱢᱚᱜ ᱠᱟᱱᱟ᱾
ᱳ ᱦᱮᱸ
ᱟᱫᱚ ᱱᱮᱛᱟᱨ ᱫᱚ ᱢᱟ ᱦᱚᱥᱯᱤᱴᱟᱞ ᱨᱮᱜᱮ ᱠᱚ ᱦᱩᱭᱳᱜ ᱠᱟᱱ ᱟᱨ ᱦᱩᱭ ᱛᱚᱨᱟ ᱦᱚᱸᱛᱚ ᱦᱟᱸᱜ ᱵᱟᱠᱚ ᱦᱮᱡ ᱦᱚᱪᱚᱣᱟᱠᱚ ᱠᱟᱱᱟ ᱥᱮ ᱟᱹᱰᱤ ᱫᱤᱱ ᱦᱟᱸᱜ ᱠᱚ ᱫᱚᱦᱚᱭᱮᱫ ᱠᱚᱣᱟ᱾
ᱦᱮᱸ
ᱦᱩᱸ ᱟᱫᱚ ᱤᱱᱟᱹ ᱠᱷᱟᱹᱛᱤᱨ ᱛᱮᱦᱟᱸᱜ ᱟᱫᱚ ᱚᱱᱠᱟ ᱫᱷᱟᱹᱭ ᱵᱩᱰᱤᱠᱚ ᱦᱟᱸᱜ ᱵᱟᱠᱚ ᱫᱚᱨᱠᱟᱨᱚᱜ ᱠᱟᱱᱟ ᱟᱫᱚ ᱟᱫᱚ ᱛᱟᱦᱚᱞᱮ ᱚᱱᱮ ᱡᱟᱦᱟᱸ ᱟᱯᱮ ᱚᱱᱛᱮ ᱚᱱᱛᱮ ᱫᱚ ᱦᱟᱸᱜ ᱦᱚᱥᱯᱤᱴᱟᱞ ᱠᱚᱫᱚ ᱠᱚᱭ ᱤᱫᱤ ᱠᱚ ᱜᱮᱭᱟ ᱥᱮ ᱵᱟᱝ ᱛᱟᱦᱚᱞᱮ
ᱦᱮᱸ ᱦᱟᱸᱥᱯᱟᱛᱟᱞ ᱠᱚᱦᱚᱸ ᱠᱚ ᱤᱫᱤ ᱠᱚ ᱜᱮᱭᱟ ᱟᱫᱚ ᱦᱟᱸᱟᱥᱯᱟᱛᱟᱞ ᱠᱷᱚᱱᱟᱜ ᱡᱟᱦᱟᱸ ᱞᱮᱠᱟ ᱤᱧ ᱠᱟᱹᱢᱤ ᱦᱚᱨᱟᱹᱧ ᱞᱟᱹᱭ ᱠᱮᱫ ᱫᱚ ᱦᱟᱸᱟᱥᱯᱟᱛᱟᱞ ᱠᱷᱚᱱᱟᱜ ᱠᱟᱛᱮ ᱫᱚ ᱥᱚᱝᱜᱮ-ᱥᱚᱝᱜᱮ ᱚᱱᱟ ᱡᱟᱦᱟᱸ ᱚᱲᱟᱜ ᱟᱹᱛᱩ ᱫᱤᱥᱚᱢ ᱨᱮ ᱡᱟᱦᱟᱸ ᱠᱚ ᱱᱤᱭᱚᱢ ᱫᱷᱚᱨᱚᱢ ᱢᱟᱱᱟᱣ ᱫᱚ ᱚᱱᱟ ᱠᱚᱜᱮ ᱡᱚᱛᱚᱱᱟᱜ ᱜᱮᱠᱚ ᱢᱟᱱᱟᱣᱟ᱾
ᱦᱳ ᱟᱪᱷᱟ ᱟᱫᱚ ᱦᱩᱭ ᱛᱚᱨᱟ ᱫᱚ ᱵᱟᱝ ᱨᱮᱦᱚᱸ ᱟᱫᱚ ᱚᱲᱟᱜ ᱟᱹᱜᱩ ᱠᱟᱛᱮ ᱦᱚᱸ ᱚᱱᱟ ᱫᱚ ᱜᱟᱱᱚᱜ ᱜᱮᱭᱟ ᱵᱟᱝ ᱦᱳᱭ ᱦᱳᱭ ᱟᱹᱰᱤ ᱱᱟᱯᱟᱭ ᱟᱫᱚ ᱦᱟᱸᱜ ᱱᱚᱶᱟᱸ ᱱᱚᱶᱟᱸ ᱠᱟᱹᱢᱤ ᱦᱚᱨᱟ ᱠᱚᱫᱚ ᱦᱟᱸᱜ ᱠᱟᱛᱷᱟ ᱨᱮᱢᱟ ᱢᱮᱱᱟᱜ ᱠᱟᱜᱼᱟ ᱦᱩᱭ ᱛᱚᱨᱟ ᱜᱮ ᱦᱩᱭᱩᱜ ᱫᱚᱨᱠᱟᱨ ᱠᱟᱱᱟ ᱟᱫᱚ ᱱᱤᱛᱚᱜ ᱫᱚ ᱦᱚᱸᱜᱼᱚᱸᱭ ᱚᱱᱠᱟ ᱮᱴᱠᱮᱴᱚᱬᱮ ᱠᱷᱟᱹᱛᱤᱨ ᱦᱚᱥᱯᱤᱴᱟᱞ ᱠᱚ ᱪᱟᱞᱟᱜ ᱠᱷᱟᱹᱛᱤᱨ ᱟᱫᱚ ᱤᱱᱟᱹᱛᱮ ᱚᱱᱟ ᱱᱤᱭᱚᱢ ᱞᱮᱠᱟ ᱞᱮᱠᱟᱛᱮ ᱫᱚ ᱦᱟᱸᱜ ᱟᱫᱚ ᱠᱚ ᱠᱟᱹᱢᱤ ᱦᱚᱨᱟ ᱦᱳᱭ ᱢᱟᱱᱮ ᱢᱟᱱᱟᱣᱮᱫ ᱜᱮᱭᱟ ᱟᱸᱪᱷᱟ ᱟᱪᱷᱟ ᱟᱹᱰᱤ ᱱᱟᱯᱟᱭ᱾ ᱟᱪᱪᱷᱟ ᱟᱨ ᱛᱟᱦᱞᱮ ᱦᱟᱸᱜ ᱱᱚᱜᱼᱚᱭ ᱱᱤᱢ ᱫᱟᱠᱟ ᱡᱟᱦᱟᱸ ᱠᱚ ᱞᱟᱹᱭ ᱫᱟ ᱱᱤᱢ ᱫᱟᱠᱟ ᱱᱚᱣᱟ ᱛᱤᱥᱯᱮ ᱡᱚᱢ ᱦᱚᱪᱚ ᱠᱚᱜᱮ ᱜᱮᱭᱟ ᱮᱱ ᱦᱤᱞᱳᱜ ᱜᱮ ᱥᱮ ᱚᱱᱟ
ᱟᱞᱮ ᱥᱮᱱ ᱫᱚ ᱦᱟᱸᱜ ᱱᱤᱢ ᱫᱟᱠᱟ ᱫᱚ ᱵᱟᱝ ᱦᱩᱭᱩᱜ ᱜᱮᱭᱟ ᱟᱞᱮ ᱥᱮᱱ ᱫᱚ ᱱᱤᱢ ᱫᱟᱜ ᱢᱟᱸᱰᱤ ᱦᱩᱭᱩᱜᱼᱟ᱾ ᱡᱟᱦᱟᱸ ᱟᱵᱚ ᱚᱲᱟᱜ ᱨᱮᱵᱚ ᱫᱟᱜ ᱢᱟᱺᱰᱤ ᱫᱚ ᱚᱱᱠᱟᱜᱮ ᱟᱫᱽᱣᱟ ᱪᱟᱣᱞᱮ ᱨᱮᱱᱟᱜ ᱫᱟᱜ ᱢᱟᱸᱰᱤ ᱢᱟᱱᱮ ᱫᱟᱠᱟᱢ ᱪᱚᱸᱫᱟᱭᱟ ᱫᱟᱜ ᱢᱟᱸᱰᱤ ᱞᱮᱠᱟᱜᱮ ᱫᱟᱜ ᱠᱚᱢ ᱫᱩᱞᱟᱜᱼᱟ, ᱰᱷᱮᱨ ᱚᱠᱚᱡ ᱛᱟᱯᱚᱨᱮ ᱚᱱᱟ ᱡᱚᱠᱷᱚᱱ ᱤᱥᱤᱱ ᱦᱤᱡᱩᱜᱼᱟ, ᱛᱚᱠᱷᱚᱱ ᱜᱮ ᱱᱤᱢ ᱮᱢ ᱜᱩᱸᱰᱟᱹ ᱠᱟᱜᱼᱟ ᱡᱟᱦᱟᱸ ᱟᱛᱟ ᱠᱟᱛᱮᱜ ᱚᱱᱟᱢ ᱜᱩᱸᱰᱟᱹ ᱠᱟᱜᱼᱟ ᱚᱱᱟᱢ ᱛᱤᱱᱟᱹᱜ ᱯᱚᱨᱤᱢᱟᱱᱮᱢ ᱫᱟᱠᱟ ᱮᱢ ᱠᱟᱜᱼᱟ ᱪᱟᱣᱞᱮᱢ ᱠᱷᱟᱸᱡᱚ ᱠᱟᱜᱼᱟ ᱚᱱᱟ ᱨᱮᱱᱟᱜ ᱟᱢ ᱥᱟᱵᱷᱟᱵᱤᱠ ᱧᱮᱞ ᱠᱟᱛᱮᱜ ᱚᱱᱟ ᱱᱤᱢᱟᱜ ᱮᱢ ᱮᱨᱟᱜᱼᱟ ᱛᱟᱯᱚᱨᱮᱢ ᱜᱷᱟᱱᱴᱟᱭᱟ ᱛᱟᱨᱯᱚᱨ ᱫᱟᱜ ᱢᱟᱸᱰᱤ ᱞᱮᱠᱟ ᱜᱮ ᱡᱚᱛᱚᱱᱟᱜ ᱜᱮ ᱫᱟᱜ ᱢᱟᱸᱰᱤ ᱞᱮᱠᱟ ᱜᱮ ᱦᱩᱭᱩᱜᱼᱟ᱾
ᱟᱪᱪᱷᱟ ᱟᱪᱪᱷᱟ
ᱦᱮᱸ ᱚᱱᱟ ᱫᱚ ᱱᱟᱜ ᱠᱷᱟᱱ ᱜᱤᱫᱽᱨᱟᱹ ᱦᱳᱭ ᱨᱩᱣᱟᱹᱲ ᱥᱚᱢᱚᱭ ᱡᱟᱦᱟᱸ ᱩᱱᱤ ᱜᱤᱫᱽᱨᱟᱹ ᱧᱩᱛᱩᱢ ᱠᱚ ᱦᱚᱦᱚᱭ ᱛᱟᱭᱟ ᱪᱮᱫ ᱠᱚ ᱧᱩᱛᱩᱢᱮ ᱠᱟᱱᱟ ᱩᱱ ᱡᱚᱠᱷᱚᱱ ᱜᱮ ᱟᱞᱮ ᱥᱮᱱ ᱫᱚ ᱚᱱᱟ ᱫᱟᱜ ᱢᱟᱸᱰᱤ ᱫᱚᱠᱚ ᱮᱢᱚᱜᱼᱟ᱾ ᱚᱱᱟ ᱦᱩᱭ ᱨᱩᱣᱟᱹᱲ ᱫᱚ ᱱᱟᱜ ᱩᱱᱤ ᱵᱟᱞᱮ ᱜᱤᱫᱽᱨᱟᱹ ᱦᱟᱸᱜ ᱡᱚᱠᱷᱚᱱ ᱱᱟᱣᱟ ᱰᱟᱴᱟ ᱛᱤᱱ ᱵᱷᱳᱨ ᱵᱟᱭ ᱪᱚᱣᱟᱜᱟ ᱩᱱᱟᱹᱜ ᱵᱷᱳᱨ ᱵᱟᱝ ᱠᱚ ᱫᱟᱜ ᱢᱟᱸᱰᱤᱭᱟ ᱩᱱᱤ ᱱᱟᱣᱟ ᱰᱟᱴᱟ ᱢᱤᱫ ᱢᱤᱫᱴᱟᱝ ᱜᱟᱱ ᱡᱩᱫᱤ ᱪᱚᱣᱟᱜ ᱠᱮᱜᱼᱟᱭ ᱤᱱᱟᱹ ᱯᱚᱨᱮ ᱫᱚ ᱱᱤᱢ ᱫᱟᱠᱟᱭ ᱠᱚ ᱢᱟᱱᱮ ᱱᱤᱢ ᱫᱟᱜ ᱢᱟᱹᱰᱤᱭᱟᱠᱚ ᱦᱚᱲ ᱠᱚ ᱮᱢᱟ ᱠᱚ ᱠᱚᱣᱟ ᱡᱮ ᱧᱩᱛᱩᱢ ᱠᱚ ᱦᱚᱦᱚᱭ ᱛᱟᱭᱟ ᱟᱞᱮ ᱥᱮᱱ ᱫᱚ ᱱᱟᱜ ᱠᱷᱟᱱ ᱥᱚᱸᱜᱮ ᱥᱚᱸᱜᱮ ᱫᱚ ᱚᱱᱟ ᱠᱟᱹᱢᱤ ᱫᱚ ᱵᱟᱝ ᱠᱚ ᱠᱚᱨᱟᱣᱟ᱾
ᱟᱪᱪᱷᱟ ᱟᱪᱪᱷᱟ ᱟᱹᱰᱤ ᱱᱟᱯᱟᱭ ᱟᱫᱚ ᱦᱟᱸᱜ, ᱟᱞᱮ ᱥᱮᱫ ᱦᱚᱸ ᱚᱱᱠᱟ ᱜᱮ ᱫᱚ ᱥᱚᱸᱜᱮ ᱥᱚᱸᱜᱮ ᱫᱚ ᱦᱟᱸᱜ ᱵᱟᱠᱚ ᱠᱟᱹᱢᱤᱭᱟ᱾
ᱟᱨ ᱪᱷᱩᱛ ᱯᱷᱮᱲᱟᱣ ᱠᱟᱛᱮ ᱩᱱᱤ ᱜᱤᱫᱽᱨᱟᱹ ᱦᱟᱨᱟ ᱵᱩᱨᱩᱜ ᱟᱭ ᱟᱫᱚ ᱴᱟ ᱠᱚ ᱚᱢᱚᱱᱭᱟ ᱦᱟᱸᱜ ᱛᱟᱯᱚᱨᱮ ᱜᱮ ᱦᱟᱸᱜ ᱱᱚᱣᱟ ᱡᱟᱦᱟᱸ ᱵᱮᱱ ᱞᱟᱹᱭ ᱠᱮᱫ ᱱᱤᱢ ᱫᱟᱜ ᱢᱟᱹᱲᱤ ᱟᱫᱚ ᱦᱟᱸᱜ ᱟᱞᱮ ᱥᱮᱫ ᱫᱚ ᱚᱱᱟ ᱱᱤᱢ ᱫᱟᱠᱟ ᱦᱟᱸᱜ ᱠᱚ ᱠᱚᱨᱟᱣᱟ᱾
ᱚ ᱛᱟᱦᱚᱞᱮ ᱱᱟ ᱚᱱᱟ ᱱᱤᱢ ᱫᱚ ᱛᱟᱦᱞᱮ ᱛᱤᱱ ᱨᱮᱠᱚ ᱢᱮᱥᱟᱣᱟᱜᱼᱟ ᱫᱟᱠᱟ ᱚᱱᱟ ᱢᱟᱠᱚ ᱟᱲᱤᱡᱟ ᱛᱚ ᱟᱫᱚ ᱚᱱᱟ ᱫᱚ ᱛᱤᱱ ᱨᱮᱠᱚ ᱢᱮᱥᱟᱜᱼᱟ?
ᱟᱫᱚ ᱦᱟᱸᱜ ᱟᱞᱮ ᱚᱱᱛᱮ ᱫᱚ ᱚᱱᱟ ᱫᱟᱠᱟ ᱫᱚ ᱦᱟᱸᱜ ᱯᱟᱭᱮᱥ ᱞᱮᱠᱟ ᱦᱟᱸᱜ ᱠᱚ ᱫᱟᱠᱟᱭᱟ ᱛᱤᱱᱟᱹᱜ ᱜᱟᱱ ᱛᱤᱱᱟᱹᱜ ᱜᱟᱱ ᱦᱟᱸᱜ ᱫᱟᱜ ᱮ ᱠᱷᱟᱸᱡᱚ ᱟᱠᱟᱫ ᱫᱚ ᱚᱱᱟ ᱚᱱᱟ ᱚᱱᱟ ᱠᱷᱚᱱᱟᱜ ᱠᱟᱹᱴᱤᱡ ᱢᱟᱱᱮ ᱪᱮᱫ ᱤᱧ ᱞᱟᱹᱭᱟ ᱠᱟᱹᱴᱤᱡ ᱠᱚᱢ ᱧᱚᱜ ᱫᱚ ᱫᱟᱠᱟᱭ ᱮᱢᱟ ᱦᱮᱸ ᱟᱫᱚ ᱚᱱᱟ ᱨᱮᱜᱮ ᱦᱟᱸᱜ ᱤᱥᱤᱱᱚᱜᱼᱟ ᱟᱨ ᱤᱥᱤᱱ ᱠᱟᱛᱮ ᱚᱱᱟ ᱫᱟᱜ ᱠᱚᱫᱚ ᱦᱟᱸᱜ ᱚᱱᱟ ᱜᱮᱠᱚ ᱟᱸᱡᱮᱫ ᱪᱟᱵᱟ ᱦᱚᱪᱚᱭᱟ᱾
ᱚ ᱦᱮᱸ ᱢᱟᱱᱮ ᱦᱟᱺᱰᱤ ᱫᱟᱠᱟ ᱞᱮᱠᱟᱱᱟᱜ ᱠᱚ ᱠᱚᱨᱟᱣᱟ᱾
ᱦᱳᱭ ᱟᱫᱚ ᱠᱟᱹᱴᱤᱡ ᱠᱮᱴᱮᱡ ᱧᱚᱜ ᱨᱮᱜᱮ ᱦᱟᱸᱜ ᱠᱚ ᱟᱬᱜᱚᱭᱟ ᱟᱨ ᱫᱟᱜ ᱦᱚᱸ ᱩᱱᱟᱹᱜ ᱛᱮᱫᱚ ᱦᱟᱸᱜ ᱟᱸᱡᱮᱫ ᱪᱟᱵᱟᱜᱼᱟ ᱚᱱᱠᱟ ᱨᱚᱠᱚᱢ ᱠᱚ ᱫᱟ ᱜᱟ ᱟ ᱟᱨ ᱱᱤᱢ ᱠᱚ ᱪᱷᱩᱲᱭᱟᱹᱣᱟᱜᱼᱟ᱾ ᱦᱩᱸ ᱟᱫᱚ ᱛᱟᱦᱞᱮ ᱟᱯᱮ ᱚᱱᱛᱮ ᱫᱚ ᱦᱟᱸᱜ ᱪᱩ ᱠᱩ ᱯᱤᱴᱷᱟᱹ ᱠᱚᱫᱚ ᱦᱩᱭ ᱵᱟᱲᱟᱜ ᱜᱮᱭᱟ ᱥᱮ ᱵᱟᱝ?
ᱦᱮ
ᱪᱩᱠᱩ ᱯᱤᱴᱷᱟᱹ ᱫᱚ ᱦᱩᱭᱩᱜ ᱜᱮᱭᱟ ᱥᱮ ᱵᱟᱝ?
ᱚᱱᱟ ᱫᱚ ᱱᱟᱜ ᱪᱮᱫ ᱵᱤᱱ ᱞᱟᱹᱭ ᱦᱚᱪᱚᱭᱮᱫᱼᱟ ᱟᱞᱤᱧ ᱫᱚ ᱵᱟ